ᱤᱧ
ᱵᱟᱢ ᱟᱡᱚᱢ ᱫᱟ
ᱵᱟᱝ ᱮᱫᱚ ᱠᱷ ᱢᱚᱡᱽ ᱟᱸᱡᱚᱢᱚᱜ ᱠᱟᱱᱟ ᱤᱧᱟᱹᱜ ᱨᱚᱲ ᱟᱡᱚᱢᱚᱜ ᱠᱟᱱᱟ ᱢᱚᱡᱽᱛᱮ ᱪᱮᱫ ᱦᱚᱸ ᱵᱟᱝ ᱱᱚᱜᱼᱚᱭ ᱫᱩᱲᱩᱵ ᱵᱟᱲᱟ ᱦᱩᱭ
ᱟᱸᱡᱚᱢᱚᱜ ᱠᱟᱱᱟ
ᱟᱢ ᱪᱮᱫ ᱠᱚᱢ ᱪᱤᱠᱟᱹ ᱵᱟᱲᱟᱭᱮᱫᱟ
ᱤᱧ ᱦᱚᱸ ᱪᱮᱫ ᱜᱮ ᱵᱟᱝ ᱤᱧ ᱦᱚᱧ ᱫᱩᱲᱩᱵ ᱵᱟᱲᱟᱟᱣ ᱟᱠᱟᱱᱟ ᱪᱮᱫ ᱜᱮ ᱵᱟᱹᱧ ᱪᱤᱠᱟᱹᱭᱮᱫᱟ ᱪ
ᱟᱪᱪᱷᱟ ᱱᱟᱯᱟᱭ ᱜᱮ ᱢᱤᱱᱟᱹᱧᱟ ᱟᱯᱟᱛᱚᱛᱚ ᱱᱤᱛᱚᱜ ᱫᱚ ᱟᱨ ᱱᱚᱣᱟ ᱥᱤᱛᱩᱝ ᱛ
ᱵᱟᱝ ᱤᱧ ᱦᱚᱸ ᱴᱷᱤᱠᱜᱮ ᱢᱤᱱᱟᱹᱧᱟ ᱴᱷᱤᱠ ᱴᱷᱟᱠ ᱜᱮ ᱠᱟᱴᱟᱜ ᱠᱟᱱ ᱛᱟᱢᱟ ᱨᱚᱲ
ᱱᱚᱰᱮ ᱴᱟᱣᱟᱨ ᱫᱚᱢᱮ ᱤᱭᱟᱹᱭ ᱫᱟᱭ ᱰᱤᱥᱴᱟᱵᱽ ᱫᱟᱭ ᱱᱤᱛᱚᱜ ᱟᱸᱡᱚᱢᱚᱜ ᱠᱟᱱᱟ
ᱦᱮᱸ ᱦᱮᱸ ᱱᱤᱛᱚᱜ ᱫᱚ ᱯᱩᱥᱴᱟᱹᱣ ᱜᱮ ᱟᱸᱡᱚᱢᱚᱜ ᱠᱟᱱᱟ ᱴᱷᱤᱠ ᱜᱮᱭᱟ ᱟᱪᱪᱷᱟ ᱵᱟᱯᱞᱟ ᱫᱚ ᱪᱮᱫ ᱠᱚ ᱢᱮᱛᱟᱜᱼᱟ ᱟᱢᱟᱜ ᱢᱚᱛᱮ ᱫᱚ ᱵᱟᱯᱞᱟ ᱫᱚ ᱪᱮᱫ ᱠᱟᱱᱟ ᱛᱤᱱᱟᱹᱜ ᱞᱮᱠᱟᱱᱟᱜ ᱵᱟᱯᱞᱟ ᱢᱮᱱᱟᱜᱼᱟ
ᱚ ᱤᱧᱟᱹᱜ ᱢᱟᱱᱮ ᱤᱧᱟᱹᱜ ᱞᱟᱹᱭ ᱛᱮᱫᱚ ᱵᱟᱯᱞᱟ ᱫᱚ ᱵᱟᱨ ᱦᱚᱲᱟᱜ
ᱵᱟᱨ ᱦᱚᱲ ᱠᱚᱲᱟ ᱜᱤᱫᱽᱨᱟᱹ ᱠᱩᱲᱤ ᱜᱤᱫᱽᱨᱟᱹ ᱩᱱᱝᱠᱤᱱ ᱡᱟᱦᱟᱸ ᱫᱚ ᱛᱤ ᱯᱩᱱᱭᱟ ᱛᱤ ᱢᱤᱞᱟᱹᱣ ᱠᱟᱛᱮᱜ ᱡᱟᱦᱟᱸ ᱠᱚ ᱢᱮᱱᱟ
ᱛᱨᱤ ᱯᱩᱨᱩᱥ ᱢᱟᱱᱮ ᱡᱟᱦᱟᱸ ᱠᱚ ᱛᱨᱤᱯᱩᱨᱩᱥ ᱛᱮ ᱢᱟᱱᱮ ᱡᱟᱦᱟᱸ ᱠᱚ ᱤᱭᱟᱹ ᱠᱤᱱᱟᱹ ᱡᱟᱦᱟᱸ ᱫᱚ ᱥᱟᱶᱛᱟ ᱨᱮᱱᱟᱜ ᱟᱹᱨᱤᱪᱟᱹᱞᱤ ᱦᱤᱥᱟᱹᱵ ᱛᱮ ᱥᱮ ᱵᱟᱨᱭᱟ ᱜᱷᱟᱨᱚᱸᱡᱽ ᱡᱟᱦᱟᱸ ᱠᱤ ᱡᱟᱦᱟᱸ ᱠᱚ ᱥᱩᱛᱟᱹᱢ ᱛᱮ ᱛᱚᱞ ᱢᱤᱫᱚᱜᱼᱟ ᱡᱟᱦᱟᱸ ᱠᱚ ᱛᱷᱟᱯᱚᱱᱟ ᱟᱨᱠᱤ ᱚᱱᱟᱜᱮ ᱤᱧᱟᱹᱜ ᱚᱸᱰᱮ ᱫᱚᱦᱭ ᱚᱱᱠᱟ ᱵᱟᱯᱞᱟ ᱫᱚ ᱠᱟᱱᱟ
ᱟᱪᱪᱷᱟ ᱛᱤᱱᱟᱹᱜ ᱞᱮᱠᱟᱱᱟᱜ ᱵᱟᱯᱞᱟ ᱫᱚ ᱢᱮᱱᱟᱜᱼᱟ
ᱵᱟᱯᱞᱟ ᱫᱚ ᱤᱭᱟᱹ ᱥᱟᱛᱴᱤ ᱞᱮᱠᱟᱱᱟᱜ ᱢᱮᱱᱟᱜᱼᱟ
ᱦᱩᱸ
ᱛᱟᱨ ᱢᱚᱫᱽᱫᱷᱮ ᱚᱱᱟ ᱠᱚ ᱚ ᱠᱚᱸᱰᱮᱞ ᱧᱟᱯᱟᱢ ᱵᱟᱯᱞᱟ ᱚᱨ ᱛᱩᱫ ᱵᱟᱯᱞᱟ ᱜᱷᱟᱹᱨᱫᱤ ᱡᱟᱶᱟᱭ ᱵᱟᱯᱞᱟ ᱥᱟᱸᱜᱷᱟ ᱵᱟᱯᱞᱟ ᱥᱟᱨ ᱥᱟᱹᱜᱩᱱ ᱥᱟᱨ ᱥᱟᱹᱜᱩᱱ ᱡᱟᱦᱟᱸ ᱵᱟᱯᱞᱟ ᱦᱩᱭᱩᱜᱼᱟ ᱛᱤᱱᱟᱹᱜ ᱜᱟᱱᱤᱧ ᱞᱟᱹᱭ ᱠᱮᱫᱟ ᱛᱟᱨ ᱢᱚᱫᱽᱫᱷᱮ ᱚᱱᱟᱠᱚ ᱵᱟᱯᱞᱟ ᱢᱩᱫ ᱨᱮᱫᱚ ᱟᱵᱚ ᱡᱟᱦᱟᱸ ᱵᱮᱥᱤ ᱧᱮᱞᱚᱜᱼᱟ ᱡᱟᱦᱟᱸ ᱥᱟᱶᱛᱟᱨᱮ ᱥᱟᱨ ᱥᱟᱹᱜᱩᱱ ᱵᱟᱯᱞᱟ ᱜᱮ ᱡᱚᱛᱚ ᱠᱷᱚᱱᱚᱱ ᱢᱟᱨᱟᱝᱟ ᱟᱨᱠᱤ
ᱟᱪᱪᱷᱟ ᱟᱪᱪᱷᱟ ᱟᱪᱪᱷᱟ ᱵᱩᱡᱽ ᱠᱤᱫᱟᱹᱧ
ᱟᱫᱚ ᱱᱮᱛᱟᱨ ᱫᱚ ᱞᱟᱦᱟ ᱫᱚ ᱚᱨ ᱛᱮ ᱦᱩᱭᱩᱜ ᱠᱟᱱ ᱛᱟᱦᱮᱱᱟ ᱛᱚ ᱚᱱᱟ ᱵᱟᱯᱞᱟ ᱠᱚᱫᱚ ᱱᱮᱛᱟᱨ ᱫᱚ ᱵᱟᱝ ᱧᱮᱞᱚᱜ ᱠᱟᱱᱟ ᱚᱱᱟ ᱠᱚᱫᱚ
ᱦᱮᱸ ᱟᱪᱪᱷᱟ ᱵᱩᱡᱽ ᱠᱤᱫᱟᱹᱧ
ᱟᱯᱮ ᱥᱮᱫ ᱛᱤᱱᱟᱹᱜ ᱨᱚᱠᱚᱢ ᱵᱟᱯᱞᱟᱜ ᱦᱩᱭᱩᱜ ᱜᱮᱭᱟ
ᱮ ᱤᱧᱟᱹᱜ ᱞᱟᱹᱭ ᱛᱮᱦᱚᱸ ᱵᱟᱯᱞᱟ ᱫᱚ ᱤᱧ ᱞᱟᱹᱭᱢᱮ ᱪᱮᱫ ᱮᱢ ᱞᱟᱹᱭᱫᱟ ᱟᱸᱡᱚᱢ ᱫᱟᱢ
ᱟᱢᱟᱜ ᱟᱢᱟᱜ ᱞᱟᱹᱭᱛᱮ ᱵᱟᱯᱞᱟ ᱫᱚ ᱦᱮᱸ ᱟᱢᱟᱜ ᱞᱟᱹᱭᱛᱮ
ᱤᱧᱟᱹᱜ ᱞᱟᱹᱭᱛᱮ ᱵᱟᱯᱞᱟ ᱦᱚᱸ ᱵᱟᱯᱞᱟ ᱫᱚ ᱱᱤᱭᱟᱹᱜᱮ ᱡᱮ ᱮ ᱢᱤᱫᱴᱟᱝ ᱠᱚᱲᱟ ᱟᱨ ᱠᱩᱲᱤ ᱢᱟᱱᱮ ᱜᱷᱟᱨᱚᱡᱽ ᱨᱮ ᱢᱤᱫ ᱥᱟᱶᱛᱮ ᱛᱟᱦᱮᱱ ᱞᱟᱹᱜᱤᱫ ᱴᱷᱤᱠᱜᱮᱭᱟ ᱢᱤᱫ ᱥᱟᱶᱛᱮ ᱛᱟᱦᱮᱱ ᱞᱟᱹᱜᱤᱫ ᱡᱟᱦᱟᱸ ᱩ ᱪᱮᱫ ᱠᱚ ᱢᱮᱛᱟᱜᱼᱟ ᱱᱤᱭᱚᱢ ᱠᱟᱱᱩᱱ ᱛᱮᱠᱚ ᱢᱤᱫᱴᱷᱮᱱ ᱠᱤᱱᱟᱹ ᱥᱮ
ᱨᱚᱲ ᱵᱟᱝᱧ ᱟᱡᱚᱢ ᱧᱟᱜ ᱮᱫ ᱛᱟᱢᱟ ᱨᱚᱲ ᱵᱟᱝ ᱟᱸᱡᱚᱢᱚᱜ ᱠᱟᱱ ᱛᱟᱢᱟ